ᱦᱚᱻ ᱟᱸᱡᱚᱢᱚᱜ ᱠᱟᱱᱟ?
ᱦᱚᱸ ᱟᱡᱚᱢᱚᱜ ᱠᱟᱱᱟ᱾
ᱦᱮᱸ ᱟᱸᱡᱚᱢᱚᱜ ᱠᱟᱱᱟ? ᱚ ᱛᱟᱦᱞᱮ ᱛᱮᱦᱮᱧ ᱦᱮᱸ ᱦᱮᱸ ᱟᱸᱡᱚᱢᱚᱜ ᱠᱟᱱᱟ ᱟᱸᱡᱚᱢ᱾
ᱚ ᱟᱪᱪᱷᱟ ᱦᱚᱭ ᱫᱟᱭ ᱠᱟᱹᱴᱤᱡ, ᱦᱚᱭ ᱠᱤ ᱟᱸᱡᱚᱢᱚᱜ ᱠᱟᱱᱟ?
ᱦᱮᱸ ᱠᱷᱩᱵ ᱮᱠᱴᱟ ᱠᱟᱹᱴᱤᱡ ᱪᱮᱲᱮ ᱨᱟᱜ ᱠᱚ ᱟᱸᱡᱚᱢᱚᱜ ᱠᱟᱱᱟ ᱦᱚᱭ ᱫᱚ ᱵᱟᱝ ᱟᱸᱡᱚᱢᱚᱜ ᱠᱟᱱᱟ ᱪᱮᱬᱮ ᱨᱟᱜ ᱠᱚ ᱟᱸᱡᱚᱢᱚᱜ ᱠᱟᱱᱟ ᱠᱟᱹᱴᱤᱡ ᱦᱮᱸ
ᱪᱮᱬᱮ ᱫᱚ ᱟᱹᱰᱤ ᱥᱟᱺᱜᱤᱧ ᱨᱮᱠᱚ ᱨᱟᱜ ᱮᱫᱟ ᱦᱚᱭ ᱫᱟᱭ ᱛᱮ ᱦᱚᱭ ᱟᱸᱡᱚᱢᱚᱜ ᱠᱟᱱᱟ ᱪᱮ
ᱚ ᱟᱪᱪᱷᱟ ᱟᱪᱪᱷᱟ ᱛᱤᱦᱤᱧ ᱫᱚ ᱛᱟᱦᱞᱮ ᱛᱤᱨᱮ ᱵᱮᱨᱮᱫ ᱦᱳᱭ ᱱᱟ ᱛᱟᱦᱚᱞᱮ ᱛᱤᱦᱤᱧ ᱫᱚ
ᱦᱩᱸ ᱞᱚᱜᱚᱱ ᱜᱮ ᱵᱮᱨᱮᱫ ᱦᱩᱭ ᱠᱟᱱᱟ ᱛᱚ
ᱚ ᱛᱟᱦᱚᱞᱮ ᱪᱮᱫ ᱪᱤᱠᱟᱹ ᱪᱮᱫ ᱪᱤᱠᱟᱹ ᱵᱟᱲᱟ ᱦᱚᱭᱚᱜ ᱠᱟᱱᱟ ᱱᱤᱛ ᱫᱚ ᱚᱲᱟᱜ ᱠᱚᱨᱮ
ᱮᱠᱷᱚᱱ ᱫᱚ ᱚᱲᱟᱜ ᱠᱚᱨᱮ ᱜᱮᱫᱚ ᱥᱮᱨᱚᱠᱚᱢ ᱠᱟᱹᱢᱤ ᱠᱚᱫᱚ ᱵᱟᱹᱱᱩᱜᱼᱟ ᱛᱚ ᱟᱫᱚ ᱟᱢᱜᱮ ᱪᱮᱫ ᱮᱢ ᱪᱤᱠᱟᱹ ᱵᱟᱲᱟᱭ ᱫᱟ ᱚᱠᱷᱚᱱ
ᱤᱧ ᱦᱚᱸ ᱢᱚᱴᱟᱢᱩᱴᱤ ᱦᱟᱱᱮ ᱢᱟᱴ ᱱᱤᱛ ᱫᱚ ᱢᱟᱴ ᱥᱮᱧ ᱦᱮᱡ ᱟᱠᱟᱱᱟ ᱛᱚᱞᱟ ᱵᱟᱲᱜᱮ ᱠᱚᱧ ᱧᱮᱞᱮᱫᱼᱟ ᱛᱟᱨ ᱛᱟᱯᱚᱨᱮ ᱧᱮᱞ ᱦᱚᱭᱳᱜᱼᱟ ᱛᱟᱯᱚᱨᱮ ᱟ ᱟᱥᱟᱲ ᱵᱚᱸᱜᱟ ᱢᱟ ᱵᱚᱞᱚᱭ ᱮᱱ ᱛᱮ ᱛᱮ ᱦᱚᱲᱳ ᱨᱚᱦᱚᱭ ᱦᱚᱭᱳᱜᱼᱟ ᱛᱟᱯᱚᱨᱮ ᱵᱷᱤᱛᱟᱹ ᱠᱚ ᱢᱟᱜ ᱠᱚ ᱠᱚ ᱵᱟᱹᱜᱤ ᱦᱮᱱᱟᱜᱼᱟ ᱛᱚ ᱚᱱᱟ ᱠᱚ ᱠᱟᱹᱢᱤ ᱥᱟᱹᱛ ᱥᱟᱯᱲᱟᱣ ᱞᱟᱹᱜᱤᱫ ᱛᱮᱦᱮᱧ ᱠᱚᱥᱮᱡ
ᱦᱮᱸ ᱫᱟᱜ ᱠᱚᱫᱚ ᱞᱟᱜᱟᱣᱱᱟ ᱥᱮ ᱪᱮᱫ ᱟᱯᱮ ᱥᱮᱫ ᱨᱮ ᱦᱳᱭᱼᱼ
ᱟᱦ ᱦᱟ. ᱟᱹᱣᱨᱤ ᱞᱟᱜᱟᱜᱼᱟ ᱢᱮᱱ ᱠᱷᱟᱱ ᱨᱮᱰᱤ ᱠᱟᱜ ᱦᱩᱭᱩᱜ ᱠᱟᱱᱟ ᱵᱩᱡ ᱠᱮᱫᱟ ᱵᱤᱱ ᱦᱮᱸ ᱫᱟᱜ ᱦᱮᱸ ᱦᱮᱸ ᱫᱟᱜ ᱠᱚᱫᱚ ᱟᱣᱨᱤ ᱞᱟᱜᱟᱜᱼᱟ ᱛᱟᱦᱞᱮ ᱛᱚᱞᱟ ᱠᱚᱫᱚ ᱦᱩᱭ ᱮᱱ ᱛᱟᱯᱮᱭᱟ ᱥᱮ ᱪᱮᱫ
ᱦᱩᱸ ᱦᱩᱭ ᱫᱚ ᱦᱩᱭ ᱠᱟᱱᱟ ᱟᱯᱮ ᱚᱱᱛᱮ ᱛᱚᱞᱞᱟ ᱠᱚ ᱦᱩᱭᱱᱟ ᱥᱮ ᱟᱣᱨᱤ
ᱦᱮᱸ ᱟᱞᱮ ᱦᱚᱸ ᱛᱚᱞᱟ ᱠᱚᱫᱚ ᱦᱩᱰᱤᱧ ᱜᱮᱛᱟᱟᱞᱮᱭᱟ ᱱᱚᱜᱼᱚᱭ ᱦᱟᱨᱟ ᱟᱠᱟᱱᱟ ᱦᱮᱸᱥᱮ ᱟᱨ ᱛᱚᱞᱟ ᱠᱚᱫᱚ ᱚᱠᱟ ᱜᱷᱩᱴᱩ ᱨᱮᱯᱮ ᱜᱤᱰᱤ ᱠᱮᱭᱟ ᱥᱮ ᱫᱤᱭᱮᱥᱮᱭᱟᱨ ᱨᱮ ᱛᱚᱞᱟ ᱫᱚ
ᱦᱮᱸᱛᱚ ᱜᱷᱩᱴᱩ ᱨᱮᱜᱮ ᱟᱨᱠᱤ ᱵᱟᱹᱭᱦᱟᱹᱲ ᱠᱚ ᱞᱟᱹᱜᱤᱫ ᱫᱚ ᱚᱱᱟ ᱫᱚ ᱞᱤᱭᱟᱡ ᱥᱚᱨᱦᱟᱭ ᱦᱩᱭᱩᱜ ᱜᱮᱭᱟ ᱟᱫᱚ ᱚᱱᱟ ᱠᱚᱫᱚ ᱟᱹᱣᱨᱤᱭᱟᱜᱼᱟ
ᱚ
ᱛᱚᱵᱮ ᱨᱮᱢᱤᱞ ᱨᱮ ᱜᱤᱲᱤ ᱦᱩᱭ ᱟᱠᱟᱱᱟ ᱛᱚ ᱟᱹᱰᱤ ᱫᱤᱱ ᱨᱮ ᱦᱚᱭᱜᱚᱜ ᱱᱟ ᱛᱚᱞᱟ ᱠᱚᱫᱚ
ᱚ ᱛᱟᱦᱞᱮ ᱱᱚᱣᱟ ᱠᱚ ᱵᱟᱹᱜᱤ ᱠᱟᱛᱮ ᱟᱨ ᱪᱮᱫ ᱠᱚᱯᱮ ᱨᱚᱦᱚᱭ ᱠᱟᱜᱼᱟ ᱡᱟᱦᱟ ᱥᱚᱵᱽᱡᱤ ᱠᱚ ᱟᱱᱟᱡ ᱠᱚ ᱡᱟᱦᱟᱸ ᱥᱮᱫ ᱯᱮ ᱨᱚᱦᱚᱭ ᱠᱟᱜᱼᱟ ᱥᱮ
ᱱᱤᱛᱳ ᱫᱚ ᱟᱫᱚ ᱦᱚᱲᱳ ᱜᱮ ᱨᱚᱦᱚᱭ ᱦᱚᱭᱳᱜᱼᱟ ᱯᱩᱨᱟᱹᱴᱟ ᱜᱮ ᱟᱫᱚ ᱱᱤᱛᱚᱜ ᱫᱚ ᱟᱫᱚ ᱟᱫᱟᱥ ᱠᱤᱪᱤ ᱪᱮᱫ ᱦᱚ ᱵᱟᱝ ᱨᱚᱦᱚᱭ ᱦᱚᱭᱳᱜ ᱠᱟᱱᱟ ᱟ ᱯᱮ
ᱟ ᱱᱚᱣᱟ ᱠᱚᱫᱚ ᱵᱚᱨᱥᱟ ᱨᱮᱫᱚ ᱟᱱᱟᱡ ᱠᱚᱫᱚ ᱪᱮᱫ ᱦᱚᱸ ᱵᱟᱝ ᱨᱚᱦᱚᱭ ᱦᱚᱭᱳᱜ ᱜᱮᱭᱟ ᱚᱣᱱᱟ ᱫᱚ
ᱚ ᱵᱟᱝᱟ ᱟᱞᱮ ᱟᱞᱮ ᱦᱮᱸ ᱟᱞᱮ ᱢᱟᱞᱮ ᱨᱚᱦᱚᱭ ᱠᱟᱜ ᱜᱮ ᱤᱭᱟᱹ ᱵᱮᱜᱟᱲ ᱞᱮ ᱨᱚᱦᱚᱭ ᱛᱟᱯᱚᱨᱮ ᱠᱩᱸᱫᱽᱨᱤ ᱞᱮ ᱨᱚᱦᱚᱭ ᱠᱟᱜᱼᱟ ᱦᱮᱸᱥᱮ ᱚᱱᱟ ᱦᱚᱸ ᱠᱩᱱᱫᱽᱨᱤ ᱫᱚ ᱡᱚᱭ ᱟᱲᱟᱜ ᱟᱠᱟᱫᱟ ᱢᱮᱱᱠᱷᱟᱱ ᱵᱮᱸᱜᱟᱲ ᱫᱚ ᱱᱮ ᱦᱟᱨᱟᱜ ᱠᱟᱱᱟ ᱛᱟᱨᱯᱚᱨᱮ ᱛᱤᱥ ᱦᱟᱨᱟᱜᱼᱟ ᱚᱱᱠᱟᱱ ᱵᱮᱯᱟᱨ
ᱟᱪᱪᱷᱟ ᱟᱫᱚᱼᱼ ᱱᱚᱣᱟ ᱠᱚ ᱫᱚ ᱢᱟᱱᱮ ᱟᱯᱮ ᱜᱮ ᱦᱟᱴᱨᱮ ᱤᱫᱤ ᱠᱟᱛᱮᱫ ᱯᱮ ᱟᱹᱠᱷᱨᱤᱧᱟ ᱥᱮ ᱡᱟᱦᱟᱱᱟᱜ ᱜᱚᱞᱟ ᱠᱚᱨᱮ ᱯᱮ ᱤᱫᱤ ᱦᱚᱴᱚ ᱠᱟᱜᱼᱟ
ᱮ ᱦᱟᱴ ᱫᱚᱞᱟ ᱦᱟᱴ ᱫᱚᱞᱮ ᱵᱟᱞᱮ ᱤᱫᱤ ᱦᱚᱴᱚ ᱠᱟᱜᱼᱟ ᱡᱟᱦᱟᱸ ᱠᱚᱨᱮ ᱚᱱᱟ ᱜᱚᱞᱟ ᱢᱮᱱᱟᱜᱼᱟ ᱥᱮ ᱨᱟᱥᱛᱟ ᱫᱷᱟᱨᱟ ᱠᱚ ᱫᱩᱲᱩᱵ ᱜᱮᱭᱟ ᱩ ᱜᱮᱞᱮ ᱯᱟᱹᱭᱠᱟᱹᱨ ᱦᱤᱥᱟᱹᱵ ᱛᱮᱞᱮ ᱮᱢᱟ ᱠᱚᱜᱮᱭᱟ ᱟᱫᱚ ᱩᱱᱠᱩ ᱜᱮᱠᱚ ᱟᱹᱠᱷᱨᱤᱧ ᱵᱟᱲᱟᱜᱼᱟ। ᱟᱫᱚ ᱟᱞᱮ ᱫᱚ ᱚᱱᱠᱟ ᱫᱚ ᱵᱟᱞᱮ ᱦᱟᱴ ᱟᱫᱚ ᱵᱟᱞᱮ ᱤᱫᱤᱭᱮᱫᱟ ᱦᱟᱸᱜ।
ᱦᱳᱭ᱾
ᱦᱮᱸ᱾
ᱛᱟᱦᱟᱞᱮ ᱚᱱᱛᱮ ᱫᱚ ᱪᱮᱫ ᱫᱟᱜ ᱠᱚᱛᱮᱯᱮ ᱪᱮᱫ ᱫᱟᱜ ᱛᱮᱯᱮ ᱪᱟᱥ ᱜᱮᱭᱟ?
ᱦᱮᱸ ᱟᱞᱮ ᱟᱛᱩ ᱢᱩᱪᱟᱹᱫ ᱛᱮ ᱢᱤᱫᱴᱟᱝ ᱜᱟᱰᱟ ᱪᱟᱞᱟᱣ ᱠᱟᱱᱟ, ᱚᱱᱟ ᱜᱟᱰᱟ ᱠᱷᱚᱱᱟᱜ ᱜᱮ ᱢᱚᱴᱟᱢᱩᱴᱤ ᱢᱮᱥᱤᱱ ᱵᱟᱹᱭᱥᱟᱹᱣ ᱼᱼ ᱠᱚᱨᱮ ᱛᱟᱦᱮᱱ ᱛᱟᱞᱮᱭᱟ ᱟᱨ ᱚᱱᱟ ᱠᱷᱚᱱᱟᱜ ᱜᱮᱞᱮᱼᱼ ᱦᱮᱸ ᱫᱟᱜ ᱨᱟᱠᱟ ᱠᱟᱛᱮᱞᱮ ᱪᱟᱥ ᱟᱵᱟᱫᱽᱫᱟ ᱱᱤᱛ ᱫᱷᱟᱹᱵᱤᱡ ᱫᱚ।
ᱚᱝ᱾
ᱦᱮ, ᱟᱯᱮ?
ᱟᱞᱮ ᱫᱚ ᱟᱫᱚ ᱦᱟᱱᱟ ᱠᱮᱱᱮᱞᱼᱼ ᱦᱚᱸ ᱢᱮᱱᱟᱜᱼᱟ ᱟᱨ ᱢᱤᱱᱤ ᱠᱚᱦᱚᱸ ᱢᱮᱱᱟᱜᱼᱟ, ᱟᱫᱚ ᱠᱮᱱᱮᱞ ᱫᱟᱜ ᱫᱚ ᱱᱤᱭᱟᱹ ᱜᱷᱟᱹᱲᱤᱡ ᱫᱚ ᱵᱟᱝ ᱦᱤᱡᱩᱜ ᱠᱟᱱᱟ। ᱞᱟᱦᱟ ᱛᱮᱫᱚ ᱦᱮᱡ ᱵᱟᱲᱟ ᱠᱚᱜᱼᱟ, ᱟᱫᱚᱱ ᱱᱤᱭᱟᱹ ᱫᱷᱟᱣ ᱫᱚ ᱠᱚ ᱵᱚᱱᱫᱚ ᱦᱟᱛᱟᱲ ᱠᱟᱫᱟ᱾ ᱪᱮᱫ ᱠᱷᱟᱹᱛᱤᱨ ᱵᱟᱝ ᱦᱤᱡᱩᱜ ᱠᱟᱱᱟ ᱟᱫᱚ ᱩᱱᱟᱹᱜ ᱵᱟᱲᱟᱭ ᱵᱟᱹᱱᱩᱜᱼᱟ। ᱵᱟᱠᱷᱟᱱ ᱫᱚ ᱚᱱᱟ ᱛᱮᱜᱮ ᱪᱟᱥ ᱵᱟᱲᱟᱭ ᱦᱩᱭᱩᱜ ᱠᱟᱱ ᱛᱟᱸᱦᱮᱜ। ᱟᱫᱚ ᱦᱚᱜ-ᱚᱭ ᱦᱤᱛᱳᱜ ᱫᱚ ᱢᱤᱱᱤ ᱦᱩᱭ ᱟᱠᱟᱱ ᱛᱮ ᱫᱚ ᱠᱮᱱᱮᱞ ᱫᱟᱜ ᱡᱩᱫᱤᱼᱼ ᱩᱱᱟᱹᱜ ᱵᱷᱚᱨᱥᱟ ᱨᱮᱫᱚ ᱵᱟᱹᱱᱩᱜ ᱞᱮᱭᱟ, ᱟᱫᱚ ᱢᱤᱱᱤ ᱠᱚᱛᱮᱜᱮ ᱮᱠᱷᱚᱱ ᱫᱚ ᱦᱩᱭᱩᱜ ᱠᱟᱱᱟ।
ᱦᱮᱸ, ᱠᱮᱱᱮᱞ ᱫᱚ ᱦᱮᱸ ᱠᱮᱱᱮᱞ ᱫᱚ ᱟᱞᱮ ᱥᱮᱫ ᱦᱚᱸ ᱢᱮᱱᱟᱜᱼᱟ, ᱢᱮᱱᱠᱷᱟᱱ ᱠᱮᱱᱮᱞ ᱢᱟᱛᱚᱼᱼ ᱥᱟᱨᱟ ᱵᱚᱪᱷᱚᱨ ᱫᱚ ᱫᱟᱜ ᱵᱟᱢ ᱧᱟᱢᱟ᱾ ᱚᱠᱟ ᱥᱚᱢᱚᱭ ᱡᱮ ᱦᱤᱡᱩᱜᱼᱟ ᱚᱠᱟ ᱥᱚᱢᱚᱭ ᱫᱚ ᱵᱟᱝ ᱜᱮ ᱦᱤᱡᱩᱜᱼᱟ। ᱦᱮᱸ ᱥᱮ?
ᱦᱩᱸ ᱱᱚᱣᱟ ᱚᱠᱟᱞᱠᱟ ᱪᱚᱠᱚ ᱟᱲᱟᱜ ᱞᱮᱠᱷᱟᱱ ᱜᱮ ᱦᱤᱡᱩᱜᱼᱟ ᱟᱨ ᱵᱟᱝᱠᱷᱟᱱ ᱫᱚ ᱵᱟᱝ ᱦᱤᱡᱩᱜᱼᱟ।
ᱦᱮᱸ᱾
ᱠᱷᱟ ᱫᱚ ᱦᱚᱸᱜᱼᱚᱭ ᱱᱮᱛᱳ ᱴᱟ ᱫᱚ ᱮᱠᱷᱚᱱ ᱵᱟᱝ ᱦᱤᱡᱩᱜ ᱠᱟᱱᱟ ᱛᱚ᱾ ᱵᱟᱠᱷᱟᱱ ᱟᱠᱟ ᱫᱷᱚᱨᱚᱢ ᱫᱤᱱ ᱦᱚᱸ ᱫᱟᱜ ᱦᱤᱡᱩᱜ ᱫᱚ ᱠᱮᱱᱮᱞ ᱮᱠᱫᱚᱢ ᱱᱚᱣᱟ ᱠᱚᱨᱮ ᱫᱚᱚᱢ ᱵᱚᱨᱥᱟ ᱞᱮᱠᱟ ᱵᱩᱡᱷᱟᱹᱣ ᱜᱚᱫᱚᱜ ᱛᱚᱠᱷᱚᱱ।
ᱚ ᱟᱫᱚ ᱟᱨ ᱚᱱᱟ ᱠᱮᱱᱮᱞ ᱨᱮᱠᱤ ᱦᱟᱹᱠᱩ ᱦᱟᱹᱠᱩ ᱠᱚ ᱦᱮᱡ ᱵᱟᱲᱟᱜ ᱜᱮᱭᱟ ᱦᱟᱹᱠᱩ ᱠᱚ?
ᱦᱩᱸ ᱦᱟᱹᱠᱩ ᱠᱚᱫᱚ ᱠᱚ ᱦᱮᱡ ᱵᱟᱲᱟᱜ ᱜᱮᱭᱟ ᱠᱚ। ᱠᱮᱱᱮᱞᱼᱼ
ᱚ ᱛᱟᱦᱞᱮ ᱛᱟᱦᱟᱞᱮ ᱠᱷᱟᱱ ᱠᱮᱱᱮᱞ ᱫᱟᱜ ᱢᱟ ᱯᱷᱟᱨᱪᱟ ᱯᱷᱟᱨᱪᱤ ᱜᱮᱭᱟ, ᱵᱟᱠᱚ ᱫᱤᱥᱟᱹᱜᱼᱟ ᱦᱟᱹᱠᱩ?
ᱟᱫᱚ ᱯᱷᱟᱨᱪᱟ ᱯᱷᱟᱨᱪᱤ ᱜᱮ ᱨᱮᱦᱚᱸ ᱟᱫᱚ ᱩᱱᱟᱹᱜ ᱫᱚᱼᱼ ᱛᱚ ᱵᱟᱠᱚ ᱰᱤᱥᱤᱥᱟᱹᱜ ᱠᱟᱱᱟ। ᱥᱮᱬᱟ ᱦᱟᱹᱠᱩ ᱠᱚᱫᱚ ᱠᱷᱩᱵ ᱠᱚᱢ ᱟᱨᱠᱤ।
ᱚ᱾
ᱡᱚᱠᱷᱚᱱ ᱠᱮᱱᱮᱞ ᱫᱟᱜ ᱦᱤᱡᱩᱜᱼᱟ ᱛᱚᱠᱷᱚᱱ ᱫᱚ ᱟᱫᱚ ᱮ ᱱᱚᱣᱟ ᱢᱟᱴᱷ ᱠᱚᱥᱮᱫ ᱡᱷᱚᱛᱚ ᱫᱟᱜ ᱟᱬᱜᱚ ᱦᱤᱡᱩᱜᱼᱟ ᱛᱚ᱾ ᱟᱫᱚ ᱢᱟᱴᱷ ᱠᱚᱨᱮ ᱜᱮ ᱦᱟᱹᱠᱩ ᱥᱟᱵ ᱠᱚ ᱟᱬᱜᱚᱱᱟ ᱠᱚ ᱟᱨᱠᱤ᱾ ᱦᱚᱲ ᱠᱚᱠᱚ ᱩᱰᱩᱝ ᱠᱚᱜᱼᱟ।
ᱦᱚᱸ ᱟᱞᱮ ᱦᱚᱸ ᱞᱟᱦᱟᱛᱮ ᱡᱚᱠᱷᱚᱱ ᱠᱮᱱᱮᱞ ᱫᱟᱜ ᱠᱚ ᱠᱦᱚᱱ ᱱᱮᱛᱟᱨ ᱫᱚ ᱦᱟᱸᱜ ᱵᱚᱱᱫᱚ ᱠᱟᱱ ᱛᱟᱞᱮ ᱜᱮᱭᱟ ᱱᱮᱛᱟᱝ ᱫᱚ ᱵᱟᱝ ᱦᱤᱡᱩᱜ ᱠᱟᱱᱟ᱾ ᱮᱴᱟᱜ ᱥᱮᱫ ᱪᱟᱞᱟᱜ ᱠᱟᱱᱟ ᱚᱱᱟ ᱫᱟᱜ ᱜᱮ ᱦᱳᱭᱛᱳ। ᱞᱟᱦᱟ ᱛᱮᱫᱚ ᱟᱞᱮ ᱦᱚᱸ ᱠᱮ ᱦᱚᱸᱠᱩ ᱦᱚᱸᱠᱚ ᱦᱮᱡ ᱠᱚᱜᱼᱟ, ᱥᱟᱵ ᱵᱟᱲᱟ ᱦᱩᱭ ᱠᱚᱜᱼᱟ ᱚᱱᱠᱟ ᱢᱚᱸᱡᱽ ᱡᱟᱦᱟᱸ ᱛᱱᱟᱹᱜ ᱢᱚᱱᱮ ᱦᱤᱡᱩᱜ ᱠᱟᱱᱟ। ᱚ, ᱦᱮᱸ᱾
ᱟᱫᱚ ᱠᱮᱱᱮᱞ ᱠᱚ ᱠᱟᱹᱴᱤᱡ ᱡᱚᱛᱱᱚ ᱨᱮ ᱛᱟᱦᱮᱸ ᱞᱮᱱᱠᱷᱟᱱ ᱴᱷᱤᱠ ᱴᱷᱟᱠ ᱜᱮ ᱦᱤᱡᱩᱜᱼᱟ᱾ ᱟᱫᱚ ᱡᱚᱛᱱᱚ ᱨᱮᱦᱚᱸ ᱵᱟᱹᱱᱩᱜᱼᱟ ᱱᱮᱛᱟᱨ ᱫᱚ ᱟᱫᱚ ᱩᱱᱟᱹᱜ।
ᱚᱻ᱾
ᱟᱫᱚ ᱞᱟᱦᱟ ᱛᱮᱫᱚ ᱠᱟᱹᱴᱤᱡ ᱠᱚ ᱡᱚᱛᱱᱚ ᱵᱟᱲᱟᱭᱮᱫ ᱛᱟᱸᱦᱮᱫ ᱟᱨ ᱱᱮᱛᱟᱨ ᱟᱚᱫᱚ ᱠᱮᱱᱮᱞ ᱠᱚᱦᱚᱸᱼᱼ ᱩᱱᱟᱹᱜ ᱵᱟᱠᱚ ᱵᱟᱜᱟᱣ ᱵᱟᱲᱟᱭᱟᱫᱟ ᱪᱮᱫ ᱦᱚᱸ ᱵᱟᱝ।
ᱟᱨ ᱤᱭᱟᱹ ᱫᱟᱜ ᱦᱚᱸ ᱵᱟᱠᱚ ᱟᱲᱟᱜ ᱫᱟ ᱦᱚᱸᱥᱮ ᱟᱲᱟᱜ ᱫᱟ ᱥᱮ ᱵᱟᱝ?
ᱦᱳᱭ ᱫᱟᱜ ᱦᱮᱡ ᱞᱮᱱᱠᱷᱟᱱ ᱜᱮ ᱡᱷᱚᱛᱚ ᱴᱷᱤᱠ ᱴᱷᱟᱠ ᱜᱮ ᱛᱟᱦᱮᱱᱟ। ᱫᱟᱜ ᱦᱚᱸ ᱵᱟᱝ ᱦᱮᱡ ᱞᱮᱱᱠᱷᱟᱱ ᱡᱟ ᱡᱟ ᱦᱚᱭᱩᱜ-ᱟ ᱦᱩᱭᱩᱜᱼᱟ ᱟᱨᱠᱤ।
ᱚ᱾
ᱟᱫᱚ ᱚᱱᱟ ᱪᱮᱛᱟᱱ ᱨᱮ ᱠᱷᱚᱡᱭᱟᱜ ᱫᱚ ᱜᱩᱨᱩᱛᱚ ᱵᱟᱹᱱᱩᱜᱼᱟ ᱡᱷᱚᱛᱚ ᱟᱫᱚ ᱱᱮᱛᱟᱨ ᱫᱚ ᱤᱭᱟᱹ ᱨᱮᱜᱮ। ᱢᱤᱱᱤ ᱵᱷᱚᱨᱥᱟ ᱨᱮᱜᱮ ᱦᱮᱱᱟᱜ ᱠᱚᱣᱟ।
ᱚᱻ ᱛᱟᱦᱚᱞᱮ ᱚᱱᱟ ᱚᱱᱟ ᱡᱟᱦᱟᱸ ᱢᱤᱱᱤ ᱢᱮᱱᱟᱜᱼᱟ᱾ ᱦᱮᱸ ᱜᱚᱢᱠᱮ ᱞᱟᱹᱭ ᱢᱮ।
ᱩᱱ ᱫᱤᱱ ᱜᱞᱫᱚ ᱚᱱᱠᱟ ᱞᱟᱭᱤᱢ ᱠᱷᱟᱱᱮ ᱠᱚ ᱚᱱᱠᱟ ᱴᱟᱭᱤᱢ ᱠᱷᱟᱱᱮ ᱠᱚ ᱟᱲᱟᱜ ᱠᱮᱭᱟ ᱠᱚ ᱠᱮᱱᱮᱞ ᱫᱟᱜ। ᱱᱮᱛᱟᱨ ᱫᱚ ᱟᱫᱚ ᱼᱼ ᱴᱟᱭᱤᱢ ᱨᱮᱦᱚᱸ ᱵᱟᱠᱚ ᱟᱲᱟᱜ ᱫᱟᱠᱚ ᱟᱫᱚ ᱡᱟᱦᱟᱸᱦᱳᱠ ᱢᱤᱱᱤ ᱫᱟᱜ ᱛᱮᱜᱮ ᱮᱠᱫᱚᱢ ᱼᱼ
ᱦᱚᱸ ᱾ ᱟᱫᱚ ᱦᱟᱸᱜ ᱢᱤᱱᱤ ᱢᱮᱱᱟᱜᱼᱟ ᱚᱱᱟ ᱫᱚ ᱢᱟᱱᱮ ᱢᱤᱫᱴᱟᱝ ᱦᱚᱲᱟᱜ ᱠᱟᱱᱟ, ᱥᱮ ᱡᱟᱦᱟᱸᱭ ᱥᱚᱨ ᱼᱼ ᱛᱟᱹᱦᱩ ᱠᱚ ᱵᱮᱱᱟᱣ ᱦᱚᱴᱚ ᱞᱮᱜᱼᱟ ᱚᱱᱟ ᱠᱷᱚᱱ ᱜᱮ ᱼᱼ
ᱦᱩᱸ ᱠᱟ ᱥᱚᱨᱠᱟᱨ ᱠᱷᱚᱱ ᱫᱚ ᱵᱟᱝ ᱡᱮ ᱡᱟᱨ ᱵᱮᱠᱛᱤᱜᱚᱛᱚ ᱢᱤᱱᱤ ᱜᱮ ᱠᱟᱱ ᱛᱟᱠᱚᱣᱟ ᱟᱫᱚ ᱩᱱᱠᱩ ᱫᱚ ᱫᱟᱜᱽ ᱠᱚ ᱟᱠᱷᱨᱤᱧᱟ ᱟᱨᱠᱤ ᱾ ᱟᱫᱚ ᱩᱱᱠᱩ ᱫᱚ ᱚᱱᱠᱟ ᱡᱮ ᱟᱠᱚᱣᱟᱜ ᱪᱟᱥ ᱞᱮᱠᱟ ᱫᱚ ᱵᱟᱠᱚ ᱠᱚᱨᱟᱣ ᱟᱫᱟ ᱩᱱᱠᱩ ᱫᱚ ᱫᱟᱜᱽ ᱟᱠᱷᱨᱤᱧ ᱞᱟᱹᱜᱤᱫ ᱜᱮᱠᱚ ᱠᱚᱨᱟᱣ ᱟᱫᱟ ᱡᱷᱟᱴ ᱴᱟᱝ ᱠᱚ ᱠᱚᱨᱟᱣ ᱨᱟ ᱠᱟᱫᱟ ᱚᱸᱰᱮ ᱫᱚ ᱩᱱᱤ ᱪᱟᱹᱥᱤᱭᱟᱜ ᱩᱱᱟᱹᱜ ᱜᱟᱱ ᱦᱟᱥᱟ ᱜᱮ ᱵᱟᱹᱱᱩᱜ ᱛᱟᱭᱟ ᱩᱭ ᱡᱚᱨ ᱢᱤᱫ ᱵᱤᱜᱷᱟᱹ ᱜᱟᱱ ᱦᱩᱭᱩᱜ ᱛᱟᱭᱟ ᱟᱨᱠᱤ ᱾
ᱚ ᱾
ᱟᱫᱚ ᱚᱱᱟ ᱠᱚᱨᱮ ᱡᱟᱦᱟᱸ ᱪᱟᱹᱥᱤ ᱦᱮᱱᱟᱜ ᱠᱚᱣᱟ ᱮᱴᱟᱜ ᱪᱟᱹᱥᱤ ᱠᱚ ᱩᱱᱠᱩ ᱪᱟᱹᱥᱤ ᱫᱟᱜᱽ ᱠᱚ ᱦᱟᱛᱟᱣ ᱛᱟᱭᱟ ᱠᱚ᱾ ᱩᱱᱠᱩ ᱜᱮ ᱮᱢᱟ ᱠᱚᱣᱟᱭ, ᱚᱱᱟ ᱛᱮᱜᱮ ᱮᱠᱷᱚᱱ ᱪᱟᱞᱟᱜ ᱠᱟᱱᱟ ᱾
ᱛᱟᱞᱮ ᱚᱱᱟ ᱚᱱᱟ ᱚᱱᱟ ᱢᱤᱱᱤ ᱠᱷᱚᱱᱟᱜ ᱡᱮᱢᱚᱱ ᱟᱯᱮ ᱠᱚᱦᱚᱸ ᱚᱱᱟ ᱯᱮ ᱯᱟᱣ ᱜᱮᱭᱟ ᱛᱟᱦᱞᱮ ᱠᱷᱟᱱ ᱫᱚ ᱦᱩᱲᱩ ᱵᱟᱫ ᱠᱟᱛᱮ ᱨᱮᱦᱚᱸ ᱟᱨ ᱪᱮᱜ ᱠᱚᱯᱮ ᱨᱚᱦᱚᱭ ᱜᱮᱭᱟ?
ᱟᱫᱚ ᱛᱚᱠᱷᱚᱱ ᱫᱚ ᱟᱞᱮ ᱱᱚᱛᱮ ᱫᱚ ᱢᱟᱨᱤᱪ ᱞᱮ ᱨᱚᱦᱚᱭ ᱜᱮᱭᱟ ᱢᱟᱨᱤᱪ ᱠᱚ ᱟᱹᱞᱩ ᱠᱚ ᱟᱨ ᱵᱟᱫᱚᱢ ᱾
ᱚ ᱾
ᱱᱟ ᱾ ᱟᱸ ᱟᱹᱞᱩ ᱫᱚ ᱡᱟᱦᱟᱸᱭ ᱠᱟᱹᱴᱤᱡ ᱵᱚᱲᱚ ᱵᱚᱲᱚ ᱪᱟᱹᱥᱤ ᱠᱟᱱ ᱛᱟᱞᱮᱭᱟᱠᱚ ᱡᱟᱦᱟᱸᱭ ᱠᱚ ᱠᱟᱹᱴᱤᱡ ᱰᱷᱮᱨ ᱧᱚᱜ ᱦᱟᱥᱟ ᱠᱚ ᱦᱮᱱᱟᱜ ᱛᱟᱠᱚᱣᱟ ᱾
ᱦᱮ ᱾
ᱩᱱᱠᱩ ᱜᱮᱠᱚ ᱨᱚᱦᱚᱭ ᱜᱮᱭᱟ ᱟᱞᱩ ᱫᱚ ᱟᱨ ᱱᱤᱡᱮ ᱥᱚᱵ ᱫᱚ ᱟᱞᱩ ᱫᱚ ᱟᱫᱚ ᱵᱟᱝ ᱨᱚᱦᱚᱭ ᱜᱮᱭᱟ ᱡᱟᱦᱟᱸᱭᱟ ᱥᱚᱵᱽᱡᱤ ᱠᱟᱱᱟ ᱾ ᱢᱟᱹᱨᱤᱡ ᱜᱮ ᱵᱮᱥᱤ ᱨᱚᱦᱚᱭ ᱵᱟᱲᱟ ᱦᱩᱭᱩᱜ ᱜᱮᱭᱟ ᱟᱨ ᱵᱟᱫᱟᱢ ᱨᱚᱦᱚᱭ ᱦᱩᱭᱩᱜ ᱜᱮᱭᱟ᱾
ᱚᱸ ᱟᱞᱮ ᱦᱚᱸ ᱱᱚᱣᱟ ᱫᱷᱟᱣ ᱫᱚ ᱟᱹᱞᱩ ᱞᱮ ᱨᱚᱦᱚᱭ ᱞᱮᱜᱼᱟ ᱢᱮᱱᱠᱷᱟᱱ ᱵᱟᱲᱟᱭᱟᱢ ᱛᱚ ᱟᱞᱩ ᱨᱮᱱᱟᱜ ᱠᱷᱚᱵᱚᱨ ᱫᱚ ᱚᱱᱠᱟ ᱦᱩᱭᱱᱟ ᱛᱟᱨᱯᱚᱨᱮ ᱟᱨ ᱛᱤᱞ ᱛᱤᱞᱢᱤᱧ ᱦᱚᱞᱮ ᱚᱱᱟ ᱟᱹᱞᱩ ᱨᱟᱠᱟᱵ ᱥᱟᱶ ᱥᱟᱶᱛᱮ ᱛᱤᱞᱢᱤᱧ ᱦᱚᱸᱠᱚ ᱪᱷᱩᱲᱭᱟᱹᱣ ᱜᱮᱭᱟ ᱛᱚ ᱪᱷᱩᱲᱭᱟᱹᱣ ᱠᱟᱜ ᱠᱷᱟᱱ ᱛᱤᱞᱢᱤ ᱫᱚ ᱦᱩᱭᱩᱜᱼᱟ ᱥᱮ ᱵᱟᱝ ᱥᱤᱛᱩᱝ ᱨᱮᱜᱮ ᱦᱮᱸ ᱾ ᱟᱫᱚ ᱟᱫᱚ ᱦᱩᱭ ᱦᱚᱸ ᱦᱩᱭᱮᱱ ᱛᱟᱞᱮ ᱜᱮ ᱦᱮᱲᱦᱮᱫ ᱦᱚᱞᱮ ᱦᱮᱲᱦᱮᱫ ᱠᱮᱫ ᱜᱮ ᱛᱟᱨᱯᱚᱨᱮ ᱚᱱᱟ ᱴᱟᱭᱤᱢᱮ ᱫᱟᱜᱽ ᱠᱮᱫᱟ ᱟᱨ ᱵᱟᱝ ᱯᱷᱟᱹᱲ ᱦᱩᱭ ᱞᱮᱱᱟ ᱟᱨ ᱛᱤᱞᱢᱤᱧ ᱫᱚ ᱫᱟᱜᱽ ᱛᱚ ᱵᱟᱭ ᱥᱚᱡᱷᱚᱭᱟ ᱛᱟᱦᱞᱮ ᱠᱷᱟᱱ ᱜᱚᱡ ᱪᱟᱵᱟᱭᱮᱱᱟ ᱡᱷᱚᱛᱚ ᱜᱮ ᱩᱱᱟᱹᱜ ᱞᱮ ᱠᱚᱥᱴᱚᱭᱮᱱᱟ ᱵᱟᱝ ᱵᱟᱝ ᱦᱩᱭᱞᱮᱱ ᱛᱟᱞᱮᱭᱟ ᱵᱩᱡ ᱠᱮᱭᱟ ᱟᱹᱞᱩ ᱦᱚᱸ ᱵᱟᱝ ᱦᱩᱭ ᱞᱮᱱᱟ ᱾ ᱛᱤᱞᱢᱤᱧ ᱦᱚᱸ ᱵᱟᱝ ᱦᱩᱭᱞᱮᱱ ᱛᱟᱞᱮᱭᱟ ᱾
ᱦᱚᱭ ᱛᱤᱞᱢᱤᱧ ᱫᱚ ᱮᱠᱷᱚᱱ ᱫᱟᱜᱽ ᱠᱟᱹᱴᱤᱡ ᱮ ᱵᱟᱭ ᱥᱚᱡᱷᱭᱟ ᱱᱤᱭᱟᱥ ᱵᱟᱡᱟᱨ ᱨᱮ ᱟᱹᱞᱩ ᱪᱟᱹᱥᱤᱭᱟ ᱫᱚᱢ
ᱦᱮ ᱦᱮ ᱦᱮ ᱛᱟᱦᱞᱮ ᱜᱚᱝᱠᱮ ᱵᱟᱫᱟᱢ ᱫᱤ ᱯᱮ ᱨᱚᱦᱚᱭ ᱞᱮᱫ ᱛᱚ ᱵᱷᱟᱜᱤ ᱠᱚᱜᱼᱟ ᱛᱚ ᱵᱟᱫᱟᱢ ᱠᱚᱯᱮ ᱨᱚᱦᱚᱭ ᱞᱮᱜᱼᱟ ᱥᱮ ᱵᱟᱝᱟ ᱟᱯᱮ
ᱦᱮᱸ ᱵᱟᱫᱟᱢ ᱫᱚ ᱨᱚᱦᱚᱭ ᱦᱩᱭ ᱭᱟᱠᱟᱱᱟ ᱢᱚᱴᱟ ᱢᱩᱴᱤ ᱵᱷᱟᱜᱤ ᱜᱮ ᱨᱚᱡᱜᱟᱨ ᱦᱩᱭ ᱠᱟᱱᱟ ᱾ ᱚᱱᱮᱛᱚ ᱵᱟᱫᱟᱢ ᱟᱨ ᱢᱟᱨᱤᱪ ᱨᱚᱦᱚᱭ ᱦᱩᱭᱩᱜ ᱜᱮᱭᱟ, ᱟᱫᱚ ᱵᱟᱫᱟᱢ ᱨᱮᱫᱚ ᱩᱱᱟᱹᱜ ᱠᱷᱟᱹᱴ ᱴᱟᱹᱞᱤ ᱵᱟᱹᱱᱩᱜᱼᱟ, ᱡᱮᱢᱚᱱ ᱢᱟᱨᱤᱡ ᱨᱮ ᱴᱟᱠᱟ ᱦᱚᱸ ᱦᱮᱱᱟᱜᱼᱟ ᱟᱨ ᱠᱷᱟᱹᱴᱟᱹᱞᱤ ᱦᱚᱸ ᱠᱩᱴᱷᱤᱱ ᱦᱮᱱᱟᱜᱼᱟ ᱚᱱᱟ ᱛᱮᱫᱚ ᱾
ᱚ ᱾
ᱟᱫᱚ ᱢᱟᱨᱤᱪ ᱫᱚᱞᱮ ᱨᱚᱦᱚᱭ ᱜᱮᱭᱟ ᱛᱟᱨᱯᱚᱨᱮ ᱢᱟᱨᱤᱪ ᱨᱮᱱ ᱠᱚ ᱦᱚᱲ ᱵᱟᱠᱚ ᱧᱟᱯᱟᱢᱟ ᱟᱨᱠᱤ ᱡᱟᱦᱟᱸ ᱜᱚᱫ ᱞᱟᱹᱜᱤᱫ ᱛᱮ ᱟᱨᱠᱤ ᱢᱩᱱᱤᱥ ᱠᱚ ᱾
ᱚ ᱾
ᱢᱟᱱᱮ ᱡᱷᱚᱛᱚ ᱦᱚᱲ ᱜᱮ ᱢᱟᱨᱤᱡ ᱠᱚ ᱨᱚᱦᱚᱭᱟ ᱥᱮ ᱮᱠᱫᱚᱢ ᱯᱩᱨᱟᱹᱴᱟ ᱜᱮ ᱟᱫᱚ ᱢᱟᱨᱤᱪ ᱨᱮᱫᱚ ᱥᱚᱝᱜᱮ ᱴᱟᱠᱟ ᱥᱮ, ᱥᱮᱛᱟᱜ ᱨᱮᱢ ᱜᱚᱫᱟ ᱛᱟᱨᱟᱥᱤᱧ ᱛᱮᱢ ᱤᱫᱤ ᱦᱚᱴᱚ ᱠᱟᱜ ᱠᱷᱟᱱ ᱜᱮ ᱴᱟᱠᱟᱢ ᱧᱟᱢᱟ, ᱟᱨ ᱟᱹᱞᱩ ᱠᱚᱫᱚ ᱚᱱᱠᱟ ᱫᱚ ᱵᱟᱝ, ᱟᱹᱞᱩ ᱠᱚᱫᱚ ᱮᱠᱫᱚᱢ ᱦᱟᱛᱟᱣ ᱨᱤᱝ ᱫᱷᱟᱨ ᱠᱟᱛᱮ ᱟᱹᱜᱩ ᱦᱩᱭᱩᱜ ᱛᱟᱢᱟ ᱡᱷᱚᱛᱚ ᱠᱤᱪᱷᱩ ᱟᱨ ᱞᱟᱥ ᱴᱮ ᱟᱨᱚ ᱡᱩᱫᱤ ᱫᱟᱢ ᱵᱟᱢ ᱧᱟᱢᱟ ᱵᱚᱦᱚᱜ ᱨᱮᱢ ᱪᱟᱯᱚ ᱩᱛᱟᱹᱨᱚᱜᱼᱟ ᱮᱠᱫᱚᱢ᱾
ᱛᱟᱞᱦᱮ ᱠᱷᱩᱵ ᱠᱷᱩᱵ ᱮᱠᱴᱟ ᱢᱚᱥᱞᱟ ᱠᱚ ᱞᱟᱜᱟᱜᱼᱟ ᱚᱱᱟ ᱤᱭᱟᱹ ᱢᱟᱨᱤᱡ ᱵᱟᱲᱜᱮ ᱨᱮ, ᱯᱚᱭᱥᱟ ᱛᱤᱱᱟᱹᱜ ᱜᱟᱱ ᱠᱷᱚᱨᱪᱟᱜᱼᱟ ᱚᱱᱠᱟ?
ᱢᱟᱨᱤᱪ ᱨᱮ ᱚᱱᱠᱟ ᱥᱮᱨᱚᱠᱚᱢ ᱫᱚ ᱟᱫᱚ ᱡᱩᱫᱤᱢ ᱮᱢᱟᱜ ᱠᱷᱟᱱ ᱫᱚ ᱢᱚᱥᱞᱟ ᱵᱷᱟᱜᱮ-ᱟ ᱟᱨᱠᱤ ᱛᱟᱦᱞᱮ ᱛᱟᱲᱟ ᱛᱟᱲᱤ ᱵᱷᱟᱜᱮ ᱧᱚᱜ ᱡᱚᱜ-ᱟ ᱟᱨᱠᱤ ᱡᱚᱴᱟᱜ ᱯᱚᱞᱚᱱᱴᱟᱜ ᱦᱩᱭᱩᱜ-ᱟ᱾ ᱪᱟ ᱫᱚ ᱢᱮᱱᱟᱜ-ᱟ᱾ ᱟᱫᱚ ᱠᱷᱚᱨᱪᱟ ᱞᱮᱠᱷᱟᱱ ᱜᱮ᱾
ᱚᱸᱻ
ᱠᱤᱪᱷᱩ ᱠᱤᱪᱷᱩ ᱫᱚ ᱵᱷᱟᱜᱮ ᱜᱮᱠᱚ ᱠᱷᱚᱨᱪᱟᱭᱟ ᱠᱷᱚᱨ ᱠᱤᱪᱷᱩ ᱫᱚ ᱩᱱᱟᱹᱜ ᱫᱚ ᱵᱟᱠᱚ ᱠᱷᱚᱨᱪᱟᱭ ᱜᱮᱭᱟ᱾
ᱟᱸᱻ ᱛᱟᱞᱦᱮ ᱠᱷᱟᱱ ᱢᱚᱱᱮ ᱦᱩᱭᱩᱜ ᱠᱟᱱᱟ ᱟᱞᱮ ᱦᱚᱸ ᱚᱱᱟ ᱯᱚᱨᱮᱵᱟᱨᱫ ᱠᱚᱫᱚ ᱠᱚᱫᱚᱢ ᱠᱚᱜᱮᱞᱮ ᱨᱚᱦᱚᱭ ᱜᱮᱭᱟ᱾ ᱢᱚᱱᱮ ᱦᱩᱭᱩᱜ ᱟᱞᱩ ᱟᱫᱚ ᱵᱟᱝᱞᱮ ᱨᱚᱦᱚᱭᱟ ᱧᱮᱞ ᱦᱩᱭᱩᱜ ᱠᱟᱱᱟ ᱪᱮᱫ ᱪᱤᱠᱟᱹᱜ ᱠᱟᱱᱟ ᱦᱟᱸᱜ ᱛᱟᱭᱚᱢ ᱫᱟᱨᱟᱢ᱾
ᱦᱳᱭ ᱟᱫᱚ ᱟᱞᱩ ᱵᱷᱚᱨᱥᱟ ᱨᱮᱫᱚ ᱟᱞᱮ ᱫᱚ ᱟᱫᱚ ᱯᱷᱮᱢᱮᱞᱤ ᱚᱲᱟᱜ ᱨᱮᱠᱚ ᱞᱟᱹᱭ ᱟᱠᱚᱣᱟ ᱟᱞᱩ ᱫᱚ ᱩᱱᱟᱹᱜ ᱡᱮᱦᱩᱛᱩ ᱦᱟᱥᱟ ᱦᱚᱸ ᱵᱮᱥᱤ ᱵᱟᱹᱱᱩᱜ-ᱟ ᱠᱚᱢ ᱧᱚᱜ ᱜᱮᱛᱟ ᱵᱚᱱᱟ ᱢᱟᱨᱤᱡ ᱨᱮᱜᱮ ᱚᱱᱟ ᱵᱚᱨᱚᱱ ᱚᱱᱟ ᱴᱟᱠᱟ ᱨᱟᱠᱟᱵᱚᱜ ᱜᱮᱭᱟ ᱟᱨᱠᱤ, ᱟᱞᱩ ᱨᱮ ᱡᱟᱸᱦᱟ ᱚᱱᱟᱨᱮ ᱡᱟᱸᱦᱟ ᱟᱞᱩᱢ ᱨᱚᱦᱚᱭᱟ, ᱚᱱᱟ ᱛᱮ ᱩᱱᱟᱹᱜ ᱦᱚᱭᱛᱚ ᱵᱟᱝ ᱨᱟᱠᱟᱵ-ᱟ ᱟᱨᱠᱤ, ᱟᱫᱚ ᱢᱟᱹᱨᱤᱪ ᱫᱚ ᱚᱱᱮ ᱱᱮᱥ ᱡᱮᱢᱚᱱ ᱫᱟᱢ ᱛᱟᱸᱦᱮ ᱠᱟᱱᱟ ᱯᱟᱹᱭᱞᱟᱹ ᱫᱚ ᱟᱥᱤ ᱥᱮ ᱱᱚᱵᱵᱳᱭ ᱴᱟᱠᱟ ᱠᱟᱛᱮᱫ ᱪᱟᱞᱟᱜ ᱠᱟᱱ ᱛᱟᱸᱦᱮᱜ᱾ ᱪᱟᱞᱟᱜ ᱡᱟᱸᱦᱟ ᱯᱟᱹᱭᱞᱟᱹ ᱳᱰᱳᱝ ᱱᱟ ᱛᱚᱠᱷᱚᱱ ᱫᱚ᱾
ᱚᱸ᱾
ᱛᱚᱠᱷᱚᱱ ᱩᱱᱟᱹᱜ ᱠᱟᱛᱮ ᱠᱤᱞᱳ ᱪᱟᱞᱟᱜ ᱠᱟᱱ ᱛᱟᱦᱮᱜ-ᱟ ᱢᱤᱫ ᱜᱚᱫ ᱨᱮᱜᱮ ᱫᱮᱲ ᱠᱩᱱᱴᱚᱞ ᱫᱩ ᱠᱩᱱᱴᱚᱞ ᱳᱰᱚᱝ-ᱚᱜ ᱜᱮᱭᱟ ᱟᱨᱠᱤ᱾
ᱚ᱾ ᱟᱹᱰᱤ ᱟᱨ ᱛᱟᱞᱦᱮ ᱟᱹᱰᱤ ᱢᱟᱨᱟᱝ ᱟᱹᱰᱤ ᱢᱟᱨᱟᱝ ᱵᱟᱲᱜᱮ ᱛᱮᱯᱮ ᱨᱚᱦᱚᱭ ᱞᱮᱜ-ᱟ ᱢᱚᱱᱮ ᱦᱩᱭᱩᱜ ᱠᱟᱱᱟ, ᱦᱮᱸ ᱥᱮ ᱵᱟᱝ?
ᱦᱳᱭ ᱟᱹᱰᱤ ᱢᱟᱨᱟᱝ ᱵᱟᱲᱜᱮ ᱛᱮᱜᱮ ᱨᱚᱦᱚᱭ ᱦᱩᱭ ᱞᱮᱱᱟ᱾
ᱚ ᱵᱟᱠᱷᱟᱡ ᱫᱚ ᱢᱟᱹᱨᱤᱡ ᱩᱱᱟᱹᱜ ᱩᱱᱟᱹᱜ ᱩᱱᱟᱹᱜ ᱦᱟᱢᱟᱞᱚᱜ ᱠᱟᱱᱟ, ᱛᱤᱱᱟᱹᱜ ᱛᱤᱱᱟᱹᱜ ᱢᱟᱹᱨᱤᱪ ᱫᱚᱨᱠᱟᱨᱚ-ᱟ, ᱟᱹᱰᱤ ᱩᱛᱟᱟ ᱢᱟᱨᱤᱡ ᱫᱚᱨᱠᱟᱨᱟ ᱛᱚ᱾
ᱦᱩᱸ ᱢᱳᱚᱴᱟᱢᱩᱴᱤ ᱦᱚᱸᱜ-ᱚᱭ ᱛᱚ ᱢᱤᱫ ᱵᱤᱜᱷᱟᱹ ᱜᱟᱱ ᱨᱚᱦᱚᱭ ᱞᱮᱠᱷᱟᱱ ᱜᱮ ᱮᱠ ᱫᱮᱲ ᱠᱩᱱᱴᱚᱞ ᱫᱚ ᱳᱰᱳᱝᱚᱜ ᱜᱮᱭᱟ᱾ ᱜᱟᱫᱽ ᱯᱤᱪᱷᱩ ᱜᱮ᱾
ᱢᱟᱱᱮ ᱯᱟᱹᱭᱞᱟᱹ ᱜᱚᱫ ᱫᱚ ᱠᱚᱢᱚᱜ-ᱟ, ᱛᱟᱨᱯᱚᱨ ᱫᱚᱥᱟᱨ ᱜᱚᱫ ᱫᱚ ᱟᱫᱚ ᱯᱷᱚᱞᱚᱱᱴᱟᱜ ᱵᱤᱥᱤ ᱦᱩᱭᱩᱜ-ᱟ, ᱛᱚᱛᱚ ᱠᱷᱚᱱ ᱡᱟᱹᱥᱛᱤ ᱜᱮ ᱦᱩᱭᱩᱜ-ᱟ᱾
ᱚ᱾ ᱦᱳᱭ ᱱᱤᱡᱮ ᱱᱤᱡᱮ ᱚᱠᱟ ᱞᱮᱠᱟ ᱮ ᱱᱤᱡᱮ ᱚᱠᱟ ᱞᱮᱠᱟᱢ ᱠᱷᱟᱴᱟᱜ ᱜᱮᱭᱟ ᱡᱟᱹᱥᱛᱤ ᱜᱮᱢ ᱠᱷᱟᱴᱟᱜ ᱜᱮᱭᱟ ᱵᱟᱝ? ᱢᱟᱱᱮ ᱱᱤᱡᱮ ᱡᱮᱢᱚᱱ ᱪᱟᱥ ᱵᱟᱹᱫᱽ ᱠᱚᱨᱮ ᱢᱚᱴᱟᱢᱩᱴᱤ ᱱᱤᱡᱮ ᱜᱮ ᱠᱷᱟᱴᱟᱜ ᱦᱩᱭᱩᱜ ᱜᱮᱭᱟ᱾ ᱟᱨ ᱟᱢ ᱚᱠᱟ ᱞᱮᱠᱟ ᱠᱟᱴᱟᱣ ᱦᱩᱭᱩᱜ ᱜᱮᱭᱟ?
ᱱᱤᱡᱮ ᱫᱚ ᱱᱤᱡᱮ ᱜᱮ ᱠᱷᱟᱴᱟᱜ ᱦᱩᱭᱩᱜ ᱜᱮᱭᱟ ᱛᱟᱨᱯᱚᱨᱮ ᱟᱫᱚ ᱚᱱᱟ ᱚᱱᱱᱟᱱᱚ ᱠᱤᱪᱷᱩ ᱚᱲᱟᱜ ᱠᱚᱨᱮᱱᱟᱜ ᱦᱚᱸ ᱧᱮᱞ ᱦᱩᱭᱩᱜ ᱜᱮᱭᱟ, ᱟᱫᱚ ᱡᱮ ᱱᱤᱡᱮ ᱜᱮ ᱮᱠᱟᱞ ᱠᱷᱟᱴᱟᱣ ᱛᱟᱯᱚᱨᱮ ᱟᱫᱚ ᱚᱲᱟᱜ ᱠᱚᱨᱮ ᱦᱚᱸ ᱥᱮᱭ ᱵᱮᱠᱟᱨ ᱠᱚ ᱛᱟᱦᱮᱱ ᱛᱟᱞᱮ ᱜᱮᱭᱟ᱾
ᱚ᱾
ᱱᱚᱜ-ᱚᱭ ᱦᱮᱛᱚᱜ ᱦᱩᱲᱩ ᱥᱤᱡᱤᱱ ᱫᱚ, ᱱᱤᱡᱮ ᱡᱩᱫᱤ ᱵᱟᱝ ᱢᱮᱛᱟᱭ ᱜᱮᱭᱟ, ᱵᱟᱵᱟ ᱢᱮᱱᱟᱭ ᱜᱮᱭᱟ, ᱩᱱᱤ ᱦᱚᱸᱭ ᱪᱟᱞᱟᱜ ᱜᱮᱭᱟ ᱢᱟᱨᱴ, ᱟᱫᱚ ᱩᱱᱤ ᱦᱚᱸ ᱱᱤᱡᱟᱹ ᱫᱚ ᱠᱚᱢ ᱪᱟᱞᱟᱣ ᱦᱩᱭᱩᱜ-ᱟ, ᱩᱱᱤᱜᱮ ᱡᱟᱹᱥᱛᱤ ᱪᱟᱞᱟᱜ-ᱟᱭ ᱟᱨᱠᱤ᱾ ᱟᱨᱦᱚ ᱡᱚ, ᱚᱱ ᱚᱱᱟ ᱥᱚᱵᱽᱡᱤ ᱢᱟᱨᱤᱪ ᱠᱚ ᱪᱟᱥ ᱮᱼᱟ, ᱛᱚ ᱛᱚᱠᱷᱚᱱ ᱫᱚ ᱯᱩᱨᱟᱹ ᱚᱲᱟᱜ ᱨᱮᱜᱮ ᱦᱚᱲ ᱡᱷᱚᱛᱚ ᱪᱟᱞᱟᱣ ᱪᱟᱵᱟ ᱛᱚᱠᱷᱚᱱ ᱫᱚ᱾
ᱚ,
ᱢᱟᱨᱟᱝ ᱛᱚᱠᱷᱚᱱ ᱫᱚ ᱮᱠᱷᱚᱱ ᱜᱷᱚᱱᱚ ᱜᱮ ᱯᱩ ᱦᱩᱭᱩᱜ-ᱟ, ᱥᱮ?
ᱦᱮᱸ,
ᱢᱟᱹᱨᱤᱜ ᱨᱮ ᱜᱷᱟᱹᱲᱤ ᱜᱷᱚᱱᱚ ᱜᱮ ᱯᱳ ᱦᱩᱭᱩᱜ-ᱟ, ᱟᱨᱦᱚᱸ ᱜᱚᱫ ᱦᱩᱭᱩᱜ-ᱟ, ᱫᱚ ᱦᱚᱲ ᱢᱩᱱᱤᱥ ᱫᱚ ᱵᱟᱢ ᱧᱟᱢ ᱞᱮᱠᱚ ᱠᱷᱟᱱ ᱫᱚ ᱱᱤᱡᱟᱹᱨ ᱚᱲᱟᱜ ᱦᱚᱲ ᱛᱮᱜᱮ, ᱜᱚᱫ ᱦᱩᱭᱩᱜ ᱠᱟᱱᱟ, ᱪᱤᱠᱟᱹ ᱭᱟᱢ ᱛᱚᱠᱷᱚᱱ ᱫᱚ ᱩᱯᱟᱹᱭ ᱵᱟᱹᱱᱩᱜ-ᱟ᱾
ᱛᱟᱦᱮᱞᱮ ᱡᱩᱫᱤ ᱥᱳᱢᱚᱭ ᱨᱮ ᱵᱟᱢ ᱜᱚᱫ ᱫᱟᱲᱮᱜᱼᱟ, ᱛᱟᱦᱮᱞᱮ ᱚᱱᱟ ᱢᱟᱨᱤᱪ ᱠᱚᱫᱚ ᱵᱮᱞᱮᱜ-ᱟ, ᱦᱮᱸ ᱥᱮ ᱵᱟᱝ!
ᱦᱩᱸ ᱥᱚᱢᱚᱭ ᱨᱮ ᱡᱩᱫᱤ ᱵᱟᱢ ᱜᱚᱫᱟ, ᱚᱱᱟ ᱫᱚ ᱵᱮᱞᱮ ᱩᱛᱟᱹᱨᱚᱜ-ᱟ, ᱚᱱᱟ ᱞᱚᱥᱠᱟᱱ ᱨᱮᱢ ᱪᱟᱞᱟᱜ-ᱟ, ᱮᱠᱫᱚᱢ᱾
ᱟᱜ ᱟᱪᱪᱷᱟ ᱚᱱᱟ ᱚᱱᱟ ᱵᱤᱞᱮ ᱢᱟᱹᱨᱤᱡ ᱜᱮ ᱠᱟᱹᱢᱤ ᱨᱮ ᱵᱟᱝ ᱞᱟᱜᱟᱜ-ᱟ? ᱨᱤᱫ ᱞᱮᱠᱷᱟᱱ, ᱤᱭᱟᱹ ᱞᱮᱠᱷᱟᱱ, ᱫᱚᱦᱚ ᱞᱮᱠᱷᱟᱱ, ᱞᱚᱥᱠᱟᱱ ᱫᱚ ᱪᱤᱠᱟᱹᱛᱮ ᱦᱩᱭᱩᱜ ᱠᱟᱱᱟ ᱵᱷᱟᱞᱮ?
ᱟᱫᱚᱜ ᱚᱱᱟ ᱫᱚ ᱩᱱᱟᱹᱜ ᱫᱟᱢ ᱵᱟᱢ ᱧᱟᱢᱼᱟ, ᱟᱫᱚ ᱜᱚᱫ ᱠᱟᱛᱮ ᱠᱚ ᱫᱚᱦᱚ ᱠᱟᱜᱼᱟ, ᱟᱨᱠᱤ ᱛᱚᱠᱷᱚᱱ ᱡᱟᱦᱟᱸ ᱥᱟ ᱥᱚᱝ ᱨᱮ ᱴᱟᱠᱟᱢ ᱧᱟᱢ ᱠᱮᱭᱟ
ᱦᱮ,
ᱥᱟᱫᱚ ᱢᱩᱪᱟᱹᱫ ᱨᱮ ᱡᱟᱦᱟ ᱵᱤᱞᱮᱜᱼᱟ ᱟᱨᱠᱤ ᱵᱟᱝ ᱠᱚ ᱫᱷᱮᱭᱟᱱᱚ ᱚᱱᱟ ᱠᱳᱫᱳ ᱮᱠᱫᱚᱢ ᱵᱚᱱ ᱜᱚᱫ ᱠᱟᱛᱮ ᱟᱹᱜᱩ ᱠᱳᱫᱳ ᱫᱚᱦᱚ ᱦᱩᱭᱩᱜᱼᱟ᱾ ᱟᱫᱚ ᱚᱱᱟ ᱢᱟᱹᱨᱤᱪ ᱤᱸᱠᱟᱹ ᱫᱚ ᱦᱟᱛᱟᱣ ᱠᱚ ᱦᱤᱡᱩᱜ ᱜᱮᱭᱟ ᱠᱚ ᱚᱲᱟᱜ ᱛᱮ, ᱟᱨ ᱛᱚᱠᱷᱚᱱ ᱫᱚ ᱩᱱᱟᱹᱜ ᱫᱟᱢ ᱫᱚ ᱠᱚᱢ ᱜᱮᱠᱚ ᱞᱟᱹᱭ ᱭᱟᱠᱚᱣᱟ ᱟᱨᱠᱤ᱾
ᱚ ᱛᱟᱦᱮᱞᱮ ᱛᱩ ᱛᱩᱲᱤ ᱛᱤᱞᱢᱤᱧ ᱠᱚᱫᱚ ᱵᱟᱝ ᱜᱮᱯᱮ ᱨᱚᱦᱚᱭ ᱞᱮᱫ ᱛᱟᱦᱮᱸ ᱠᱟᱱᱟ, ᱛᱩᱲᱤ ᱛᱤᱞᱢᱤᱧ ᱠᱚ?
ᱛᱩᱲᱤ ᱛᱤᱞᱢᱤᱧ ᱠᱚ ᱚᱱᱟ ᱫᱚ ᱠᱚᱢ ᱜᱮᱞᱮ ᱨᱚᱦᱚᱭ ᱞᱮᱜᱼᱟ, ᱚᱱᱟ ᱠᱚᱫᱚ ᱢᱟᱱᱮ ᱥᱩᱱᱩᱢ ᱞᱟᱹᱜᱤᱫ ᱛᱚ, ᱟᱫᱚ
ᱦᱮᱻ,
ᱠᱷᱩᱵ ᱠᱚᱢ ᱞᱮ ᱨᱚᱦᱚᱭ ᱜᱮᱭᱟ ᱟᱨᱠᱤ, ᱥᱩᱱᱩᱢ ᱦᱳᱭ ᱞᱮᱱᱠᱷᱟᱱ ᱜᱮ, ᱵᱷᱟᱭ ᱨᱮᱱ ᱱᱚᱣᱟ ᱱᱤᱱᱟᱹᱜ ᱜᱟᱱ ᱦᱳᱭ ᱞᱮᱱᱠᱷᱟᱱ ᱥᱩᱱᱩᱢ ᱦᱩᱭᱩᱜᱼᱟ ᱱᱤᱭᱟᱹ ᱠᱷᱟᱱ ᱜᱮ ᱟᱫᱚ᱾
ᱚᱸᱻᱦ,
ᱢᱟ ᱱᱷᱟᱸᱜ ᱡᱟᱦᱟᱸ ᱫᱚ ᱱᱷᱟᱸᱜ ᱵᱟᱝ ᱪᱟᱥ ᱵᱟᱲᱟᱭ ᱜᱮᱭᱟ, ᱚᱱᱟ ᱢᱟᱴᱷ ᱠᱚ ᱥᱟᱺᱜᱤᱱ ᱜᱮᱭᱟ, ᱚᱱᱟ ᱠᱚᱫᱚ ᱛᱩᱲᱤ ᱜᱮ ᱮᱨᱴᱷᱚ ᱦᱩᱭᱩᱜᱼᱟ, ᱠᱟᱨᱚᱬ ᱟᱸ ᱢᱟᱴ ᱥᱳᱨ ᱟᱫᱚ ᱥᱳᱵᱳᱭ, ᱥᱳᱵᱳ ᱡᱩᱫᱤᱢ ᱪᱟᱥ ᱠᱷᱟᱱ ᱫᱚ ᱥᱚᱵᱽᱡᱤ ᱠᱚ ᱛᱟᱦᱮᱞᱮ ᱥᱩᱵᱤᱫᱟ, ᱟᱨ ᱩᱱᱟᱹᱜ ᱥᱟᱹᱜᱤᱧ ᱨᱮᱢ ᱪᱟᱥᱼᱟ, ᱪᱟᱞᱟᱣ ᱦᱩᱭᱩᱜᱼᱟ ᱛᱚ ᱥᱚᱢᱚᱥᱥᱟ ᱜᱮ, ᱚᱱᱟ ᱨᱮᱸ ᱫᱚᱢ ᱪᱷᱩᱲᱭᱟᱹ ᱜᱤᱰᱤ ᱚᱴᱚ ᱠᱟᱜ ᱛᱚ ᱩᱱᱟᱹᱜ ᱡᱷᱟᱢᱮᱞᱟ ᱵᱟᱹᱱᱩᱜᱼᱟ, ᱠᱷᱟᱹᱴᱟᱹᱞᱤᱭᱟᱹ ᱵᱟᱹᱱᱩᱜᱼᱟ, ᱟᱹᱵᱤᱱ ᱫᱚ᱾
ᱦᱮ,
ᱟᱪᱪᱷᱟ ᱥᱟᱺᱜᱤᱧ ᱥᱟᱺᱜᱤᱱ ᱮ ᱥᱟᱵ ᱛᱚ ᱵᱟᱝ ᱨᱚᱦᱚᱭ ᱵᱟᱲᱟ ᱦᱩᱭ ᱠᱟᱱᱟ ᱛᱚ᱾
ᱦᱩᱸ ᱵᱟ ᱟᱞᱮ ᱦᱚᱸ ᱚᱱᱟ ᱮᱸᱠᱮ ᱛᱩᱲᱤ ᱛᱤᱞᱢᱤᱧ ᱠᱚᱫᱚ ᱟᱹᱠᱷᱨᱤᱝ ᱵᱷᱟᱠᱨᱟ ᱛᱮᱜᱮ ᱢᱚᱴᱟ ᱢᱩᱴᱤ ᱫᱷᱮᱨ ᱜᱮᱞᱮ ᱨᱚᱦᱚᱭ ᱟᱠᱟᱫᱟ, ᱚᱱᱟ ᱠᱷᱟᱹᱛᱤᱨ᱾